ᱩᱸ ᱟᱸᱡᱚᱢᱚᱜ ᱠᱟᱱᱟ ᱥᱮ ᱵᱟᱝ? ᱞᱟᱹᱭᱮᱜ ᱛᱷᱤᱡ ᱚᱱᱟ ᱛᱟᱦᱞᱮ ᱟ ᱯᱮ ᱫᱚ ᱩᱱᱠᱩ ᱵᱮᱨᱮᱞ ᱡᱚᱡᱚ ᱟᱛᱮ ᱞᱮ ᱩᱛᱩ ᱠᱚᱜᱮᱭᱟ ᱟᱨ ᱤᱡᱟᱹ ᱠᱚᱫᱚ ᱛᱟᱦᱚᱞᱮ ᱤᱪᱟᱹᱜ ᱦᱟᱹᱠᱩ ᱫᱚ ᱠᱚᱫᱚᱢ ᱡᱚᱢ ᱵᱟᱲᱟᱭ
ᱦᱳᱭ ᱤᱪᱟᱹᱜ ᱦᱟᱹᱠᱩ ᱫᱚ ᱤᱧ ᱫᱚ ᱟᱹᱰᱤᱜ ᱠᱟᱡᱟᱜ ᱜᱮ ᱡᱚᱢ ᱫᱚ ᱵᱷᱟᱹᱡᱤᱼᱟ ᱡᱟᱹᱥᱛᱤ ᱜᱤ ᱠᱩᱥᱤᱭᱟᱠᱚ ᱛᱟᱦᱮᱱᱤᱧ ᱦᱮᱸᱥᱮ, ᱩᱱᱠᱩ ᱫᱚ ᱟᱰᱤ ᱥᱤᱵᱤᱞ ᱛᱷᱟᱦᱮᱸᱱᱟ ᱩᱱᱠᱩ ᱢᱟᱱᱮ ᱡᱟᱹᱥᱛᱤ ᱠᱟᱭᱛᱮ ᱩᱱᱠᱩ ᱤᱪᱟᱹᱜ ᱦᱟᱹᱠᱩ ᱫᱚ ᱤᱧ ᱫᱚ ᱵᱷᱟᱡᱟ ᱜᱤᱧ ᱡᱚᱢ ᱠᱚ ᱛᱟᱦᱮᱸᱱᱟ᱾ ᱱᱟ ᱟᱫᱚ ᱟᱢᱫᱚ ᱚᱠᱟ ᱞᱮᱠᱟᱢ ᱡᱚᱢ ᱠᱩᱥᱤᱭᱟᱜᱼᱟ ᱩᱱᱠᱩ?
ᱤᱧᱦᱚᱸ ᱚᱝᱠᱟ ᱵᱷᱟᱡᱟ ᱜᱤᱧ ᱠᱩᱥᱤᱭᱟᱜ ᱜᱮᱭᱟ, ᱛᱟᱯᱚᱨᱮ ᱩᱱᱠᱩ ᱫᱚ ᱟᱨᱦᱚ ᱟᱞᱮ ᱥᱮᱫ ᱫᱚ ᱩᱱᱠᱩ ᱫᱚ ᱠᱟᱹᱴᱤᱡ ᱟᱡᱮ ᱟᱸᱡᱮᱫ ᱚᱱᱟ ᱵᱤᱞᱟᱹᱛᱤ ᱥᱟᱶ ᱠᱟᱹᱴᱤᱡ ᱟᱸᱡᱮᱫ ᱟᱸᱡᱮᱫ ᱮᱢ ᱩᱛᱩ ᱞᱮᱠᱚ ᱠᱷᱟᱱ ᱯᱩᱨᱟᱹ ᱟᱨᱦᱚᱸ ᱟᱹᱰᱤ ᱡᱩᱛ ᱠᱚ ᱵᱩᱡᱷᱟᱹᱜᱼᱟ᱾ ᱛᱷᱟᱞᱮ ᱚᱝᱠᱟ ᱫᱚᱢ ᱡᱚᱢ ᱵᱟᱲᱟᱣᱼᱟᱫᱟ ᱥᱮ ᱵᱟᱝ ᱵᱤᱞᱟᱹᱛᱤ ᱟᱛᱮ ᱟᱸᱡᱮᱫ ᱟᱸᱡᱮᱫ ᱩᱛᱩ?
ᱟ ᱡᱚᱢ ᱫᱩᱧ ᱡᱚᱢ ᱠᱟᱜ ᱜᱮᱭᱟ ᱵᱚᱭᱦᱟ ᱟᱫᱚ ᱚᱱᱠᱟ ᱞᱮᱠᱟ ᱫᱚ ᱥᱤᱵᱤᱞ ᱫᱚ ᱵᱟᱝ ᱥᱤᱵᱤᱞ ᱟᱠᱟᱫᱤᱧᱟᱹ ᱦᱮᱸ ᱥᱮ ᱟᱫᱚ, ᱮᱸᱜ ᱩᱱᱠᱩ ᱦᱚᱸ ᱡᱚᱢ ᱫᱚ ᱩᱱᱠᱩ ᱵᱷᱟᱹᱡᱤ ᱜᱮ ᱤᱧ ᱫᱩᱧ ᱠᱩᱥᱤᱭᱟᱠᱚ ᱤᱪᱟᱹᱜ ᱦᱟᱹᱠᱩ ᱫᱚ ᱟᱫᱚ ᱤᱪᱟᱹᱜ ᱦᱟᱹᱠᱩ ᱢᱟ ᱞᱟᱹᱴᱩ ᱠᱟᱹᱴᱤᱡ ᱟᱢᱫᱟ ᱨᱚᱠᱚᱢ ᱠᱚ ᱛᱟᱸᱦᱮᱱᱟ᱾ ᱟᱫᱚ ᱤᱧ ᱫᱚ ᱡᱟᱦᱟᱸ ᱫᱚ ᱤᱪᱟᱹᱜ ᱦᱟᱹᱠᱩ ᱩᱛᱩ ᱢᱤᱜᱪᱷᱚᱴᱤᱧ ᱡᱚᱢᱞᱮᱫᱼᱟ ᱢᱤᱫᱴᱮᱱ ᱦᱳᱴᱮᱞ ᱨᱮ ᱞᱟᱹᱴᱩ ᱦᱳᱴᱮᱞ ᱨᱮ ᱟᱫᱚ ᱤᱪᱟᱹᱜ ᱪᱚᱯ ᱥᱮ ᱤᱪᱟᱹᱜ ᱦᱚᱦᱚᱝᱠᱟ ᱩᱛᱩ ᱫᱚ ᱚᱱᱟ ᱟᱫᱚ ᱩᱸ ᱠᱚ ᱞᱟᱹᱭᱟ ᱡᱟ ᱫᱚ ᱢᱟᱞᱟᱭᱠᱟᱨᱤ ᱦᱮᱸᱥᱮ, ᱦᱟ ᱚᱱᱟ ᱚᱱᱟ ᱟᱹᱰᱤ ᱡᱳᱨᱤᱧ ᱡᱚᱢ ᱞᱮᱜᱼᱟ ᱟᱹᱰᱤ ᱥᱤᱵᱤᱞ ᱞᱤᱫᱤᱧᱟ᱾ ᱛᱚᱵᱮ ᱟᱢ ᱫᱚ ᱚᱲᱟᱜ ᱠᱚᱨᱮ ᱜᱮ ᱩᱛᱩ ᱫᱚᱢ ᱡᱚᱢ ᱠᱟᱜ ᱠᱚᱣᱟ ᱤᱪᱟᱹᱜ?
ᱦᱮᱸ ᱚᱲᱟᱜ ᱠᱚᱨᱮ ᱦᱚᱸ ᱡᱚᱢ ᱵᱟᱲᱟ ᱦᱩᱭᱟᱱᱟ ᱛᱟᱯᱚᱨᱮ ᱦᱳᱴᱮᱞ ᱠᱚᱨᱮᱜ ᱡᱮᱢᱚᱱ ᱢᱮᱞᱟ ᱠᱚᱨᱮ ᱪᱟᱞᱟ ᱦᱩᱭᱱᱟ ᱚᱝᱠᱟ ᱡᱚᱢ ᱵᱟᱲᱟ ᱦᱩᱭ ᱠᱟᱱᱟ᱾
ᱦᱳᱭ ᱡᱟᱦᱟᱸ ᱫᱚ ᱪᱤᱝᱲᱤ ᱪᱚᱯ ᱠᱚ ᱞᱟᱹᱭ ᱜᱮᱭᱟ ᱦᱮᱸ᱾
ᱦᱮᱸ ᱮᱠᱫᱚᱢ ᱦᱮᱸ ᱦᱮᱸ ᱟᱨ ᱤᱡᱟᱹ ᱠᱚᱫᱚ ᱛᱟᱦᱚᱞᱮ ᱚᱱᱠᱟ ᱚᱲᱟᱜ ᱠᱚᱨᱮ ᱡᱮᱢᱚᱱ ᱦᱟᱛᱟᱣ ᱟᱹᱜᱩ ᱠᱟᱛᱮ ᱢᱟᱨᱟᱝ ᱠᱚ ᱚᱱᱠᱟ ᱫᱚ ᱵᱟᱯᱮ ᱩᱛᱩ ᱵᱟᱲᱟ ᱟᱠᱟᱫ ᱠᱚᱣᱟ ᱵᱤᱞᱟᱹᱛᱤ ᱟᱛᱮ ᱟᱞᱮ ᱫᱚ ᱩᱛᱩ ᱵᱮᱲᱟᱣᱼᱚᱜ ᱠᱚᱞᱮ ᱤᱧᱫᱚ ᱴᱮᱥᱴ ᱤᱡᱟᱹ ᱜᱟ ᱵᱷᱟᱜᱮ ᱜᱤᱧ ᱵᱩᱡᱷᱟᱹᱣ ᱞᱮᱫᱟ᱾
ᱠᱷᱳᱭ ᱵᱚᱭᱦᱟ ᱡᱟᱦᱟᱸ ᱫᱚ ᱱᱟᱹᱭᱨᱮᱢ ᱱᱟᱹᱭ ᱨᱮᱱ ᱡᱟᱦᱟᱸ ᱫᱚ ᱤᱪᱟᱹᱜ ᱢᱤᱫ ᱪᱷᱚᱴ ᱞᱮ ᱟᱠᱤᱞ ᱞᱮᱫᱮᱭᱟ ᱦᱮᱸ ᱥᱮ ᱟᱹᱰᱤ ᱞᱚᱢᱵᱟ ᱢᱤᱫᱴᱮᱱ ᱤᱪᱟᱹᱜ ᱦᱟᱹᱜᱩ ᱜᱮ ᱚᱱᱠᱟ ᱰᱮᱲ ᱛᱟᱦᱮᱸ ᱠᱟᱱᱟ ᱟᱫᱚ ᱜᱟᱰᱟ ᱨᱮᱱᱤᱡ ᱠᱟᱱᱟᱭ ᱥᱮ ᱱᱟᱹᱭ ᱨᱮᱱᱤᱡ ᱠᱟᱱᱟᱭ ᱵᱟᱹᱧ ᱞᱟᱹᱭᱮᱫ ᱜᱮᱭᱟ ᱟᱫᱚ ᱩᱱᱤ ᱜᱮᱫ ᱠᱩᱴᱤ ᱠᱟᱛᱮᱫ ᱞᱮ ᱩᱛᱩ ᱞᱮᱫᱮᱭᱟ᱾ ᱛᱚᱠᱷᱚᱱ ᱜᱮ ᱥᱤ ᱥᱤᱵᱤᱞ ᱫᱚ ᱥᱤᱵᱤᱞ ᱫᱤᱧᱟ ᱟᱫᱚ ᱩᱱᱟᱹᱜ ᱵᱟᱹᱧ ᱫᱤᱥᱟᱹᱭᱫᱟ ᱠᱟᱹᱴᱤᱡ ᱦᱩᱰᱤᱧ ᱨᱮ ᱟᱹᱰᱤ ᱦᱩᱰᱤᱧ ᱜᱤᱧ ᱛᱟᱦᱮᱸ ᱠᱟᱱᱟ᱾ ᱛᱚᱠᱷᱚᱱ ᱠᱚ ᱟᱹᱜᱩ ᱞᱮᱫᱤ ᱦᱮᱸᱥᱮ ᱛᱚᱵᱮ ᱵᱚᱭᱦᱟ ᱟᱯᱮᱥᱮᱫ ᱫᱚ ᱛᱤᱱᱟᱹᱜ ᱢᱟᱱᱮ ᱦᱚᱸᱜᱚᱝᱠᱟ ᱤᱪᱟᱹᱜ ᱫᱚ ᱡᱟᱦᱟᱸ ᱫᱚ ᱯᱩᱠᱷᱨᱤ ᱠᱚᱨᱮ ᱥᱮ ᱜᱟᱰᱟ ᱠᱚᱨᱮ ᱥᱟᱵ ᱠᱚᱣᱟ ᱥᱮ ᱠᱤᱨᱤᱧ ᱜᱩ ᱠᱚ ᱛᱷᱮᱱᱟᱯᱮ?
ᱟᱞᱮ ᱥᱟᱵ ᱵᱚᱞᱛᱮ ᱯᱩᱠᱷᱨᱤ ᱞᱮᱦᱚᱸ ᱯᱩᱠᱷᱨᱤ ᱨᱮᱦᱚᱸ ᱠᱚ ᱧᱟᱢᱚᱜ ᱜᱮᱭᱟ᱾ ᱛᱟᱯᱚᱨᱮ ᱪᱟᱥ ᱦᱚᱸᱞᱮ ᱪᱟᱥ ᱠᱚᱜᱮᱭᱟ ᱚᱱᱟ ᱯᱩᱠᱷᱨᱤ ᱠᱚᱨᱮ ᱪᱟᱥ ᱦᱩᱭᱩᱜ ᱜᱮᱭᱟ ᱛᱟᱯᱚᱨᱮ ᱟᱫᱚ ᱪᱟᱥ ᱦᱚᱸᱞᱮ ᱪᱟᱥ ᱠᱚᱜᱮᱭᱟ ᱛᱚ ᱟᱫᱚ ᱢᱟᱨᱟᱝ ᱜᱮᱠᱚ ᱦᱟᱨᱟᱜᱼᱟ ᱩᱱᱠᱩ ᱢᱟ ᱟᱹᱰᱤ ᱪᱚᱨᱚᱠ ᱠᱚ ᱵᱩᱡᱷᱟᱹᱜᱼᱟ ᱩᱛᱩ᱾ ᱩᱛᱩ ᱠᱟ ᱠᱟᱛᱮ ᱡᱚᱢ ᱚᱱᱟ ᱵᱤᱞᱟᱹᱛᱤ ᱟᱛᱮ᱾ ᱛᱟᱯᱚᱨᱮ ᱦᱟᱛᱟᱣ ᱦᱚᱞᱮ ᱦᱟᱛᱟᱣ ᱟᱹᱜᱩ ᱜᱮ ᱡᱚᱠᱷᱚᱡ ᱵᱟᱠᱚ ᱛᱟᱦᱮᱱ ᱜᱮᱭᱟ ᱚᱲᱟᱜ ᱠᱚᱨᱮ ᱪᱟᱥ ᱨᱮ ᱩᱱ ᱥᱚᱢᱚᱭ ᱞᱮ ᱦᱟᱛᱟᱣ ᱟᱹᱜᱩ ᱜᱮᱭᱟ ᱛᱟᱦᱚᱞᱮ ᱟᱯᱮ ᱥᱮᱫ ᱫᱚ ᱚᱱᱠᱟ ᱪᱟᱥ ᱫᱚᱯᱮ ᱪᱟᱥ ᱵᱟᱲᱟ ᱠᱚᱣᱟ ᱥᱮ ᱢᱟ ᱤᱪᱟᱹᱜ ᱦᱟᱠᱩ ᱠᱚᱫᱚ ᱥᱮ ᱚᱠᱟ ᱱᱟᱹᱭ ᱠᱷᱚᱱᱟᱜ ᱠᱚ ᱥᱟᱵ ᱟᱹᱜᱩ ᱠᱚ?
ᱟᱞᱮ ᱫᱚ ᱤᱪᱟᱹᱜ ᱦᱟᱹᱠᱩ ᱫᱚ ᱵᱟᱞᱮ ᱪᱟᱥ ᱠᱚ ᱛᱷᱮᱸᱱᱟ ᱟᱠᱚ ᱛᱮᱜᱮ ᱠᱚ ᱦᱩᱭᱩᱜ ᱛᱟᱦᱮᱸᱫᱱᱟ ᱤᱪᱟᱹᱜ ᱦᱟᱹᱠᱩ᱾ ᱫᱚ ᱯᱩᱠᱷᱨᱤ ᱠᱚᱨᱮ ᱫᱚ ᱟᱨ ᱡᱩᱫᱤ ᱞᱟᱹᱴᱩ ᱡᱚᱢ ᱨᱮᱭᱟᱜ ᱛᱟᱦᱮᱱ ᱠᱷᱟᱱ ᱚᱱᱠᱟ ᱵᱟᱡᱟᱨ ᱠᱚ ᱠᱷᱚᱱ ᱦᱟᱛᱟᱣ ᱟᱹᱜᱩ ᱠᱚ ᱦᱩᱭᱩᱜ ᱛᱟᱦᱮᱱᱟ᱾ ᱦᱳᱭᱥᱮ ᱟᱫᱚ ᱟᱫᱚ ᱵᱚᱭᱦᱟ ᱤᱧᱟᱹᱜ ᱢᱤᱫᱴᱮᱱ ᱠᱩᱠᱞᱤ ᱛᱟᱦᱮᱸ ᱠᱟᱱ ᱛᱤᱧᱟ ᱤᱧᱟᱹᱜ ᱠᱩᱠᱞᱤ ᱛᱟᱦᱮᱸ ᱠᱟᱱᱟ ᱡᱚᱠᱷᱚᱱ ᱟᱯᱮ ᱥᱮᱫ ᱫᱚ ᱦᱟᱹᱠᱩ ᱯᱤᱴᱷᱟᱹ ᱠᱚᱫᱚ ᱯᱮ ᱡᱚᱢ ᱟᱠᱟᱫ ᱜᱮᱭᱟ ᱥᱮ ᱵᱟᱝ ᱟᱞᱮ ᱥᱮᱫ ᱫᱚ ᱦᱟᱹᱠᱩ ᱯᱤᱴᱷᱟᱹ ᱫᱚ ᱟᱹᱰᱤ ᱡᱳᱨ ᱠᱚ ᱡᱚᱢ ᱱᱤᱭᱟ ᱡᱟᱹᱯᱩᱫ ᱨᱮ ᱫᱚ ᱪᱮᱫᱟᱜ ᱥᱮ, ᱡᱟᱹᱥᱛᱤ ᱜᱮ ᱦᱟᱹᱠᱩ ᱠᱚ ᱥᱟᱣᱟ ᱟᱨ ᱥᱟᱠᱟᱢ ᱡᱟᱦᱟᱸ ᱫᱚ ᱥᱟᱨᱡᱚᱢ ᱥᱟᱠᱟᱢ ᱦᱚᱸ ᱱᱮᱛᱟᱨ ᱫᱚ ᱦᱟᱹᱞᱤ ᱦᱟᱹᱞᱤ ᱛᱟᱦᱮᱱ ᱜᱮᱭᱟ ᱚᱱᱟ ᱥᱟᱨᱡᱚᱢ ᱥᱟᱠᱟᱢ ᱨᱮ ᱯᱟᱛᱲᱟ ᱯᱤᱴᱷᱟᱹ ᱡᱟᱦᱟᱸ ᱫᱚ ᱩᱱᱠᱩ ᱨᱮᱭᱟᱜ ᱯᱟᱛᱲᱟ ᱯᱤᱴᱷᱟᱹ ᱟᱹᱰᱤ ᱡᱳᱨ ᱞᱮ ᱡᱚᱢ ᱛᱟᱦᱮᱱᱟ, ᱟᱯᱮ ᱥᱮᱫ ᱫᱚ ᱱᱚᱜᱚᱭ ᱦᱟᱹᱠᱩ ᱨᱮᱭᱟᱜ ᱯᱟᱛᱲᱟ ᱯᱤᱴᱟᱹ ᱠᱚᱫᱚ ᱯᱮ ᱡᱚᱢ ᱜᱮᱭᱟ ᱥᱮ ᱵᱟᱝ?
ᱟᱞᱮᱥᱮᱫ ᱫᱚ ᱚᱱᱟ ᱦᱟᱹᱠᱩ ᱦᱟᱹᱠᱩ ᱨᱮᱭᱟᱜ ᱤᱭᱟᱹ ᱠᱚᱫᱚ ᱵᱟᱝ ᱡᱚᱢ ᱦᱩᱭ ᱟᱠᱟᱱᱟ, ᱡᱮ ᱚᱱᱟ ᱯᱤᱴᱷᱟᱹ ᱠᱚᱫᱚ ᱡᱟᱥ ᱦᱟᱹᱠᱩ ᱠᱚᱜᱮ ᱡᱚᱢ ᱵᱟᱲᱟᱭ ᱦᱩᱭ ᱠᱟᱱᱟ ᱮᱱᱛᱮ, ᱚᱱᱟ ᱠᱚᱫᱚ ᱵᱟᱝ ᱡᱚᱢ ᱵᱟᱲᱮ ᱠᱟᱱᱟ ᱛᱟᱦᱚᱞᱮ ᱚᱱᱟ ᱫᱚ ᱪᱮᱫ ᱞᱮᱠᱟ ᱦᱟᱹᱠᱩ ᱠᱚᱫᱚ ᱯᱮ ᱯᱤᱴᱷᱟᱹ ᱠᱚᱣᱟ ᱥᱮ ᱪᱮᱫ ᱞᱮᱠᱟ ᱚᱱᱟ ᱥᱩᱠᱨᱤ ᱡᱤᱞ ᱡᱮᱢᱚᱱ ᱠᱚ ᱯᱤᱴᱷᱟᱹᱭᱟ ᱚᱱᱠᱟ ᱜᱮᱯᱮ ᱯᱤᱴᱷᱟᱹᱭᱟ ᱥᱮ ᱚᱱᱠᱟ ᱟᱞᱟᱫᱟ ᱯᱮ ᱯᱤᱴᱷᱟᱹᱭ ᱜᱮᱭᱟ?
ᱟᱫᱚ ᱵᱚᱭᱦᱟ ᱱᱚᱜᱼᱚᱭ ᱡᱟᱦᱟᱸ ᱫᱚ ᱦᱟᱹᱠᱩ ᱠᱚᱫᱚ ᱯᱳᱞ ᱢᱟᱲᱟᱝ ᱛᱮ ᱚᱱᱠᱟ ᱥᱩᱱᱩᱢ ᱨᱮ ᱵᱷᱟᱹᱡᱤ ᱠᱟᱛᱮᱫ ᱵᱮᱥᱴᱷᱤᱠ ᱩᱛᱩ ᱠᱟ ᱠᱟᱛᱮᱫ ᱢᱚᱥᱞᱟ ᱠᱟᱛᱮᱠᱩ ᱥᱟᱵ, ᱡ ᱟᱫᱚ ᱦᱟᱸᱠᱚ ᱵᱤᱛ ᱵᱷᱤᱛᱤ ᱨᱮᱦᱚᱸ ᱠᱟᱹᱴᱤᱡ ᱢᱚᱥᱞᱟ ᱠᱚ ᱦᱩᱭᱩᱜ ᱢᱟᱱ ᱵᱷᱟᱜᱤ ᱞᱮᱠᱟ ᱪᱟᱞᱟᱜ ᱢᱟ ᱚᱱᱟ ᱥᱤᱲᱤᱡ ᱵᱷᱟᱵ ᱴᱟᱜ ᱪᱟᱵᱟᱜᱢ ᱥᱩᱱᱩᱢ ᱨᱮ ᱵᱷᱟᱡᱟ ᱠᱟᱛᱮᱫ ᱟᱨ ᱚᱱᱟ ᱢᱚᱥᱞᱟ ᱵᱩᱞᱩᱝ ᱠᱚ ᱵᱷᱟᱜᱤ ᱞᱮᱠᱟ ᱪᱟᱞᱟᱣ ᱞᱮᱱᱠᱷᱟᱱ, ᱡᱟᱦᱟᱸ ᱫᱚ ᱯᱤᱴᱷᱟᱹ ᱥᱟᱶᱛᱮᱢ ᱤᱭᱟᱹ ᱯᱤᱴᱷᱟᱹᱭ ᱨᱮᱦᱚᱸ, ᱡᱚᱢ ᱨᱮ ᱠᱟᱹᱴᱤᱡ ᱥᱤᱵᱤᱞ ᱵᱩᱡᱟᱹᱜᱼᱟ ᱮᱱᱠᱷᱟᱱ ᱟᱨ ᱡᱩᱫᱤ ᱵᱮᱨᱮᱞ ᱛᱮ ᱠᱤᱪᱩ ᱠᱤᱪᱷᱩ ᱴᱚᱴᱷᱟ ᱨᱮᱫᱚ ᱧᱮ ᱟᱠᱟᱱᱟ ᱡᱮ ᱡᱤᱞ ᱠᱚᱦᱚᱸ ᱵᱮᱨᱮᱞ ᱛᱮᱠᱚ ᱞᱟᱜᱟᱣᱟᱜᱼᱟ ᱟᱫᱚ ᱡᱤᱞ ᱠᱚ ᱢᱚᱥᱞᱟ ᱵᱷᱤᱛᱤᱨ ᱢᱚᱥᱞᱟ ᱠᱚ ᱡᱤᱞ ᱵᱷᱤᱛᱤᱨ ᱨᱮ ᱵᱟᱝ ᱵᱚᱞᱚᱜ ᱠᱷᱟᱹᱛᱤᱨ ᱛᱮ ᱵᱟᱝ ᱥᱤᱵᱤᱞ ᱜᱮᱭᱟ᱾
ᱮᱠᱫᱚᱢ,
ᱛᱚᱵᱮ ᱵᱚᱭᱦᱚᱸ ᱱᱚᱜ ᱨᱚᱠᱚᱡ ᱯᱤᱴᱟᱹ ᱠᱚᱫᱚ ᱟᱢ ᱫᱚᱢ ᱠᱟᱜᱼᱟ ᱥᱮ ᱵᱟᱝ ᱯᱟᱛᱲᱟ ᱯᱤᱴᱷᱟᱹ ᱨᱚᱠᱚᱡ ᱨᱮᱭᱟᱜ
ᱚᱱᱟ ᱤᱭᱟᱹ ᱠᱚᱫᱚ ᱟᱞᱮ ᱮ ᱠᱚ ᱯᱤᱴᱷᱟᱹ ᱵᱟᱲᱟ ᱦᱩᱭ ᱠᱟᱱᱟ ᱡᱮ ᱚᱱᱟ ᱥᱩᱠᱨᱤ ᱡᱤᱞ ᱛᱟᱨᱯᱚᱨᱮ ᱜᱩᱰᱩ ᱡᱩᱞ ᱠᱚ ᱦᱚᱸ ᱯᱤᱴᱷᱟᱹ ᱵᱟᱲᱟ ᱦᱩᱭ ᱟᱠᱱᱟ᱾ ᱠᱟᱱᱟ ᱛᱯᱚᱨ ᱚᱱᱟ ᱨᱚᱠᱚᱡ ᱠᱚᱫᱚ ᱵᱟᱞᱮ ᱯᱤᱴᱷᱟᱹ ᱵᱟᱲᱟ ᱟᱠᱟᱫ ᱠᱚᱣᱟ ᱛᱟᱯᱚᱨᱮ ᱚᱱᱟ ᱠᱚᱫᱚ ᱚᱱᱟ ᱮᱢᱱᱤ ᱚᱱᱠᱟ ᱩᱛᱩ ᱜᱮᱞᱮ ᱡᱚᱢ ᱵᱟᱲᱟ ᱟᱠᱟᱫᱟ ᱩᱛᱩ ᱠᱟᱛᱮᱫ ᱜᱮᱞᱮ ᱡᱚᱢ ᱵᱟᱲᱟ ᱟᱠᱟᱫ ᱠᱚᱣᱟ᱾ ᱛᱟᱯᱚᱨᱮ ᱚᱱᱠᱟ ᱜᱚᱝᱷᱟ ᱠᱚᱫᱚᱯᱮ ᱥᱚᱲᱮ ᱵᱟᱲᱟᱜ ᱜᱚᱝᱜᱷᱟ ᱵᱚᱨᱚᱢ ᱞᱮ ᱥᱚᱲᱮ᱾ ᱵᱟᱯᱮ ᱥᱮᱱ ᱫᱚ ᱥᱩᱲᱮ
ᱦᱳᱭ ᱵᱚᱭᱦᱟ ᱱᱚᱜᱼᱚᱭ ᱜᱷᱚᱜᱷᱟ ᱫᱚᱞᱮ ᱩᱛᱩ ᱦᱚ ᱩᱛᱩ ᱠᱫ ᱠᱚᱣᱟ ᱥᱚᱲᱮ ᱦᱚᱸᱞᱮ ᱥᱚᱲᱮ ᱟᱠᱟᱫ ᱠᱚᱣᱟ ᱦᱮᱸ ᱥᱮ ᱟᱨ ᱯᱤᱴᱷᱟᱹ ᱦᱚᱸᱞᱮ ᱡᱚᱢ ᱜᱮᱭᱟ ᱜᱚᱸᱜᱷᱟ ᱫᱚ᱾ ᱜᱚᱝᱜᱷᱟ ᱫᱚ ᱞᱟᱹᱴᱩᱣᱟᱚ ᱟᱨ ᱨᱚᱠᱚᱡ ᱫᱚ ᱦᱩᱰᱤᱧᱚ ᱦᱮᱸᱥᱮ ᱟᱫᱚ, ᱩᱱᱠᱩ ᱦᱚᱸᱞᱮ ᱡᱚᱢ ᱫᱚᱞᱮ ᱡᱚᱢ ᱟᱠᱟᱫ ᱠᱚᱣᱟ ᱟᱞᱮ ᱥᱮᱫ ᱫᱚ ᱜᱚᱸᱜᱷᱟ ᱫᱚ ᱠᱟᱹᱴᱤᱡ ᱞᱟᱹᱩ ᱞᱟᱹᱴᱩ ᱧᱟᱢᱚᱜᱼᱟ ᱡᱟᱦᱟᱸ ᱫᱚ ᱞᱟᱹᱧ ᱦᱚᱸ ᱡᱟᱦᱟᱸ ᱫᱚ ᱠᱨᱤᱠᱮᱴ ᱵᱚᱞ ᱵᱚᱱ ᱧᱮᱞᱚᱜ ᱚᱱᱟ ᱠᱚᱦᱚᱸ ᱢᱟᱨᱟᱝ ᱠᱚ ᱦᱩᱭ ᱫᱟᱲᱮᱭᱟᱜᱼᱟ ᱵᱚᱸ
ᱦᱮᱸ
ᱟᱫᱚ ᱵᱚᱭᱦᱟ ᱛᱚᱵᱮ ᱦᱚᱸᱜᱼᱚᱭ ᱟᱯᱮ ᱥᱮᱫ ᱫᱚ, ᱯᱚᱨᱚᱵᱽ ᱯᱟᱹᱞᱤ ᱠᱚᱨᱮ ᱫᱚ ᱪᱮᱫ ᱪᱮᱫ ᱯᱤᱴᱷᱟᱹ ᱠᱚᱯᱮ ᱛᱮᱭᱟᱨᱟ ᱵᱤᱥᱮᱥ ᱠᱟᱭᱛᱮ,
ᱯᱚᱨᱚᱵᱽ ᱠᱚᱨᱮ ᱫᱚ ᱦᱩᱭᱩᱜ ᱠᱟᱱᱟ ᱟᱫᱚ ᱟᱞᱮ ᱫᱚ ᱚᱱᱟ ᱥᱚᱦᱨᱟᱭ ᱠᱚ ᱦᱩᱭᱩᱜ ᱨᱮᱦᱚᱸ ᱥᱚᱦᱨᱟᱭ ᱠᱚᱨᱮ ᱫᱚ ᱵᱟᱞᱮ ᱯᱤᱴᱷᱟᱹ ᱜᱮᱭᱟ᱾ ᱥᱚᱦᱨᱟᱭ ᱫᱚ ᱵᱟᱝ ᱛᱟᱯᱚᱨᱮ ᱡᱮ ᱥᱩᱫᱩ ᱚᱱᱟ ᱥᱟᱠᱨᱟᱛ ᱨᱮᱜᱮᱞᱮ ᱯᱤᱴᱷᱟᱹᱭ ᱜᱮᱭᱟ ᱡᱮ ᱥᱩᱠᱨᱤ ᱡᱤᱞ ᱯᱤᱴᱷᱟᱹ ᱛᱟᱯᱚᱨᱮ ᱥᱤᱢ ᱡᱮᱞ ᱯᱤᱴᱷᱟᱹ ᱵᱟᱨᱭᱟ ᱜᱟᱱ ᱟᱨ ᱥᱩᱠ ᱠᱚᱢ ᱯᱮᱭᱟ ᱜᱟᱱ ᱚᱱᱠᱟ ᱫᱚᱥ, ᱳᱭ ᱛᱩᱨᱩᱭ ᱜᱚᱴᱟᱝ ᱟ ᱞᱮ ᱯᱤᱴᱷᱟᱹᱭ ᱜᱮᱭᱟ ᱟᱨ ᱛᱟᱦᱚᱞᱮ ᱟᱯᱮ ᱥᱮᱫ ᱫᱚ ᱪᱮᱫ ᱞᱮᱠᱟ ᱯᱮ ᱛᱤᱱᱟᱹᱜ ᱜᱟᱱ ᱯᱮ ᱯᱤᱴᱷᱟᱹᱭ ᱜᱮᱭᱟ ᱛᱟᱦᱚᱞᱮ,
ᱦᱳᱭ ᱵᱚᱭᱦᱟ ᱡᱮᱢᱚᱱ ᱱᱤᱛᱚᱜ ᱡᱟᱦᱟᱸ ᱱᱤᱛᱚᱜ ᱡᱟᱦᱟᱸ ᱡᱟᱹᱯᱩᱫ ᱨᱮᱫᱚ ᱠᱚᱴᱟ ᱫᱤᱱ ᱯᱚᱨ ᱡᱟᱦᱟᱸ ᱛᱟᱞᱮ ᱵᱤᱞᱤᱜᱼᱟ ᱛᱚ, ᱛᱟᱞᱮ ᱵᱤᱞᱤ ᱨᱮᱭᱟᱜ ᱯᱤᱴᱷᱟᱹ ᱠᱚᱞᱮ ᱯᱤᱴᱷᱟᱹᱭ ᱜᱮᱭᱟ ᱦᱮᱸᱥᱮ, ᱟᱫᱚ ᱡᱟᱦᱟᱸ ᱫᱚ, ᱰᱩᱸᱵᱩᱜ ᱯᱤᱴᱷᱟᱹ ᱦᱚᱸ ᱦᱩᱭᱩᱜᱼᱟ ᱥᱮ ᱱᱚᱛᱮ ᱞᱩᱪᱤ ᱯᱤᱴᱷᱟᱹ ᱛᱟᱯᱚᱨᱮ ᱯᱚᱠᱳᱲᱤ ᱦᱚᱸ ᱦᱮᱸᱥᱮ, ᱟᱨ ᱚᱱᱟ ᱵᱟᱫ ᱠᱟᱛᱮ ᱛᱟᱭᱚᱢ ᱫᱟᱨᱟᱢ ᱡᱩᱫᱤ ᱦᱚᱸᱜᱼᱚᱭ ᱨᱩᱸᱰᱟᱹ ᱛᱤᱭᱳᱜ ᱛᱚᱠᱷᱚᱱ ᱫᱚ ᱦᱚᱛᱚᱜ ᱨᱮᱭᱟᱜ ᱰᱩᱸᱵᱩᱜ ᱯᱤᱴᱷᱟᱹ ᱜᱩᱲ ᱨᱮᱭᱟᱜ ᱰᱩᱸᱵᱩᱜ ᱯᱤᱴᱷᱟᱹ ᱦᱮᱸᱥᱮ ᱚᱱᱟ ᱠᱚ, ᱯᱤᱴᱷᱟᱹ ᱦᱩᱭᱩᱜ ᱜᱮᱭᱟ ᱚᱱᱟ ᱥᱟᱶᱛᱮ ᱡᱟᱦᱟᱸ ᱫᱚ ᱥᱚᱨᱦᱟᱭ ᱨᱮᱫᱚ ᱟᱞᱮ ᱫᱚ ᱡᱟᱹᱥᱛᱤ ᱠᱟᱭᱛᱮ
ᱦᱩᱸ
ᱯᱟᱛᱲᱟ ᱯᱤᱴᱷᱟᱹ ᱜᱮᱞᱮ ᱡᱚᱢ ᱫᱚᱞᱮ ᱡᱚᱢᱟ ᱦᱮᱸᱥᱮ ᱟᱨ ᱡᱟᱦᱟᱸ ᱫᱚ ᱥᱟᱠᱨᱟᱛ ᱨᱮ ᱟᱞᱮ ᱫᱚ ᱜᱩᱲ ᱜᱩᱲ ᱯᱤᱴᱷᱟᱹ ᱯᱤᱴᱷᱟᱹ ᱠᱚᱞᱮ ᱡᱚᱢ ᱛᱟᱦᱮᱱᱟ ᱡᱟᱦᱟᱸ ᱫᱚ ᱱᱟᱲᱠᱳᱲ ᱯᱤᱴᱷᱟᱹ ᱜᱩᱲ ᱯᱤᱴᱷᱟᱹ ᱟᱫᱚ ᱚᱱᱟ ᱠᱚᱞᱮ ᱡᱚᱢ ᱛᱟᱦᱮᱱᱟ ᱛᱮ ᱟᱯᱮ ᱫᱚ ᱱᱚᱜᱼᱚᱭ ᱜᱩᱲ ᱯᱤᱴᱷᱟᱹ ᱥᱮ ᱦᱚᱸ ᱚᱱᱠᱟ ᱰᱩᱸᱵᱩᱜ ᱯᱤᱴᱷᱟᱹ ᱠᱚᱫᱚ ᱵᱟᱯᱮ ᱡᱚᱢ ᱜᱮᱭᱟ
ᱟᱞᱮᱥᱮᱫ ᱟᱞᱮᱥᱮᱫ ᱫᱚ ᱦᱟᱜ ᱥᱟᱠᱨᱟᱛ ᱥᱚᱢᱚᱭ ᱫᱚ ᱚᱱᱠᱟ ᱫᱚ ᱵᱟᱞᱮ ᱯᱤᱴᱷᱟᱹᱭ ᱜᱮᱭᱟ᱾ ᱡᱟ ᱥᱩᱫᱩ ᱚᱱᱟ ᱡᱟᱦᱟᱸ ᱡᱤᱞ ᱯᱤᱴᱷᱟᱹ ᱠᱚ ᱥᱩᱠᱨᱤ ᱡᱤᱞ ᱯᱤᱴᱷᱟᱹ ᱠᱚ ᱚᱱᱟ ᱜᱮᱞᱮ ᱡᱚᱢ ᱵᱟᱲᱟᱭ ᱜᱮᱭᱟ᱾ ᱛᱟᱨᱯᱚᱨᱮ ᱡᱟᱦᱟᱸ ᱫᱚᱥᱟᱨ ᱫᱤᱱ ᱦᱤᱞᱳᱜ ᱚᱱᱟ ᱥᱤᱢ ᱪᱟᱠᱨᱟᱛ ᱛᱩᱞᱩᱡ ᱡᱟᱦᱟᱸ ᱠᱚ ᱢᱮᱛᱟᱜ ᱠᱟᱱᱟ᱾ ᱩᱱ ᱦᱤᱞᱳᱜ ᱫᱚ ᱡᱟᱦᱟᱸ ᱦᱚᱞᱚᱝ ᱨᱮᱱᱟᱜ ᱞᱮ ᱯᱤᱴᱷᱟᱹᱭ ᱜᱮᱭᱟ ᱚᱱᱟ ᱜᱩᱲ ᱟᱛᱮ ᱚᱱᱟ ᱡᱚᱢ ᱜᱮᱭᱟᱞᱮ᱾ ᱛᱟᱦᱚᱞᱮ ᱟᱯᱮ ᱫᱚ ᱪᱮᱫ ᱞᱮᱠᱟ ᱩᱱ ᱦᱤᱞᱳᱜ ᱫᱚ ᱪᱮᱫ ᱞᱮᱠᱟ ᱯᱮ ᱯᱤᱴᱷᱟᱹᱭ ᱜᱮᱭᱟ ᱚᱱᱟ ᱜᱩᱲ ᱟᱛᱮ ᱯᱮ ᱯᱤᱴᱷᱟᱹᱭᱟ ᱥᱮ ᱪᱮᱫ ᱞᱮᱠᱟ ᱮᱢᱱᱤ ᱪᱮᱫ ᱦᱚᱞᱚᱝ ᱨᱮᱱᱟᱜ ᱪᱮᱫ ᱞᱮᱠᱟ ᱠᱚ ᱯᱤᱴᱷᱟᱹ ᱜᱮᱭᱟ
ᱦᱳᱭ ᱚᱱᱟ ᱡᱟᱦᱟᱸ ᱫᱚ ᱟᱞᱮ ᱥᱟᱠᱨᱟᱛ ᱨᱮᱫᱚ ᱜᱩᱲ ᱯᱤᱴᱷᱟᱹ ᱜᱮ ᱦᱚᱞᱚᱝ ᱨᱮᱭᱟᱜ ᱞᱮ ᱛᱮᱭᱟᱨ ᱛᱟᱸᱦᱮᱱᱟ ᱥᱟᱶᱛᱮ ᱛᱤᱞᱢᱤᱧ ᱯᱤᱴᱷᱟᱹ ᱠᱚ ᱞᱟᱹᱜᱤᱫ ᱛᱮᱭᱟᱨ ᱛᱟᱸᱦᱮᱱ ᱜᱮᱭᱟ, ᱚᱱᱟ ᱥᱟᱶᱛᱮ ᱜᱩᱲ ᱦᱮᱲᱮᱢ ᱦᱮᱲᱮᱢ ᱯᱤᱴᱷᱟᱹ ᱠᱚ ᱞᱮ ᱛᱮᱭᱟᱨᱟ
ᱟᱪᱪᱷᱟ
ᱡᱟᱦᱟᱸ ᱫᱚ ᱟᱞᱮ ᱰᱩᱢᱵᱩᱜ ᱯᱤᱴᱷᱟᱹ ᱦᱚᱸ ᱦᱮᱲᱮᱢᱟᱜ ᱦᱚᱸ ᱟᱨ ᱦᱚᱛᱚᱜ ᱨᱮᱭᱟᱜ ᱦᱚᱸ ᱛᱚ ᱟᱯᱮ ᱫᱚ ᱨᱩᱸᱰᱟᱹ ᱠᱚᱨᱮ ᱫᱚ ᱰᱩᱸᱵᱩᱜ ᱯᱤᱴᱷᱟᱹ ᱠᱚᱫᱚ ᱵᱟᱯᱮ ᱛᱮᱭᱟᱨ ᱜᱮᱭᱟ ᱵᱚᱭᱦᱟ
ᱮᱦᱮᱜ ᱟᱞᱮ ᱫᱚ ᱰᱩᱸᱵᱩᱜ ᱯᱤᱴᱷᱟᱹ ᱠᱚᱫᱚ ᱵᱟᱞᱮ ᱵᱮᱱᱟᱣ ᱜᱮᱭᱟ ᱡᱟᱥ ᱚᱱᱟ ᱡᱟᱦᱟᱸ ᱯᱤᱴᱷᱟᱹ ᱠᱚᱜᱮ ᱵᱮᱱᱟᱣ ᱵᱟᱲᱟᱭ ᱦᱩᱭᱩᱜ ᱜᱮᱭᱟ ᱚᱱᱟ ᱤᱭᱟᱹ ᱯᱟᱛᱲᱟ ᱯᱤᱴᱷᱟᱹ ᱠᱚ ᱜᱮ ᱵᱮᱱᱟᱣ ᱦᱩᱭᱩᱜ ᱜᱮᱭᱟ, ᱟᱫᱚ ᱟᱯᱮ ᱥᱮᱫ ᱫᱚ ᱚᱱᱟ ᱯᱤᱴᱷᱟᱹᱭ ᱜᱮᱭᱟ ᱠᱚ ᱥᱮ ᱪᱮᱫ ᱚᱱᱟ ᱰᱩᱸᱵᱩᱜ ᱯᱤᱴᱷᱟᱹ ᱠᱚᱫᱚ?
ᱦᱳᱭ ᱦᱳᱭ ᱨᱩᱰᱟᱹ ᱨᱮᱫᱚ ᱵᱷᱟᱜᱤ ᱜᱮᱞᱮ ᱟᱞᱮ ᱫᱚᱞᱮ ᱰᱩᱢᱵᱩᱜ ᱯᱤᱴᱷᱟᱹᱭ ᱜᱮᱭᱟ᱾ ᱟᱫᱚ ᱡᱟᱦᱟᱸ ᱫᱚ ᱦᱚᱛᱚᱜ ᱨᱮᱭᱟᱜ ᱦᱩᱭᱩᱜ ᱥᱮ ᱱᱚᱛᱮ ᱜᱩᱲ ᱨᱮᱭᱟᱜ ᱦᱩᱭᱩᱜ ᱟᱞᱮ ᱵᱷᱟᱞᱤ ᱜᱮ ᱰᱩᱸᱵᱩᱜ ᱯᱤᱴᱷᱟᱹ ᱫᱚᱞᱮ ᱵᱮᱱᱟᱣᱟ ᱛᱚ ᱵᱚᱭᱦᱟ ᱤᱧ ᱢᱤᱫᱴᱮᱱ ᱠᱩᱠᱞᱤ ᱛᱟᱦᱮᱱ ᱠᱟᱱ ᱛᱤᱧᱟᱹ ᱡᱟᱦᱟᱸᱛ ᱫᱚ ᱟᱯᱮ ᱡᱤᱞ ᱯᱮ ᱠᱚ ᱯᱤᱴᱷᱟᱹᱭᱟ ᱥᱩᱠᱨᱤ ᱡᱤᱞ ᱦᱩᱭᱩᱜ ᱜᱩᱰᱩ ᱡᱤᱞ ᱦᱩᱭᱩᱜ ᱥᱮ ᱥᱤᱢ ᱡᱤᱞ ᱦᱩᱭᱩᱜ ᱟᱯᱮ ᱫᱚ ᱡᱤ ᱡᱤᱞ ᱫᱚᱯᱮ ᱩᱛᱩ ᱞᱟᱦᱟᱭᱟ ᱥᱮ ᱱᱤᱭᱟᱹ ᱫᱚ ᱵᱮᱨᱮᱞ ᱛᱮᱜᱮ ᱥᱮ ᱢᱚᱥᱞᱟ ᱠᱚ ᱮᱢ ᱠᱟᱛᱮ ᱯᱮ ᱦᱚᱞᱚᱝ ᱨᱮᱯᱮ ᱥᱤᱯᱤ ᱢᱮᱥᱟᱞᱟ
ᱦᱩ ᱟᱞᱮᱥᱮᱫ ᱫᱚ ᱦᱩᱭᱩᱜ ᱠᱟᱱᱟ ᱚᱱᱠᱟ ᱤᱭᱟᱹ ᱠᱚᱫᱚᱞᱮ ᱡᱮᱢᱚᱱ ᱰᱟᱹᱝᱨᱤ ᱡᱤᱞ ᱰᱟᱹᱝᱨᱤ ᱡᱤᱞ ᱠᱚᱫᱚ ᱟᱞᱮ ᱥᱮᱫ ᱫᱚ ᱵᱟᱞᱮ ᱯᱤᱴᱷᱟᱹᱭ ᱜᱮᱭᱟ ᱚᱱᱟ ᱫᱚ ᱩᱛᱩ ᱠᱟᱛᱮᱫ ᱠᱚ ᱡᱚᱢ ᱜᱮᱭᱟ᱾ ᱛᱟᱯᱚᱨᱮ ᱚᱱᱟ ᱯᱤᱴᱷᱟᱹ ᱡᱟᱦᱟᱸᱟᱢ ᱞᱟᱹᱭ ᱠᱮᱫᱟ ᱚᱱᱟ ᱫᱚ ᱟᱜᱮᱞᱮ ᱢᱚᱥᱞᱟ ᱠᱚ ᱟᱛᱮ ᱞᱮ ᱩᱛᱩᱭᱟ ᱛᱟᱯᱚᱨᱮ ᱫᱤᱭᱟᱹᱞᱮ ᱥᱤᱯᱤ ᱠᱟᱛᱮ ᱞᱮ ᱯᱤᱴᱷᱟᱹᱭᱟ ᱛᱟᱦᱞᱮ ᱟᱯᱮ ᱫᱚ ᱪᱮᱫ ᱞᱮᱠᱟ ᱯᱮ ᱯᱤᱴᱷᱟᱹᱭᱟ ᱱᱚᱣᱟ ᱯᱤᱴᱷᱟᱹ ᱫᱚ ᱥᱟᱠᱨᱟᱛ ᱨᱮᱫᱚ?
ᱦᱳᱭ ᱥᱟᱠᱨᱟᱛ ᱨᱮᱫᱚ ᱡᱤᱞ ᱫᱚ ᱵᱟᱞᱮ ᱯᱤᱴᱷᱟᱹᱭ ᱨᱮᱦᱚᱸ ᱥᱚᱨᱦᱟᱭ ᱨᱮᱞᱮ ᱡᱤᱞ ᱠᱚ ᱠᱚ ᱯᱤᱴᱷᱟᱹᱭᱟ ᱡᱟᱦᱟᱸ ᱫᱚ ᱥᱤᱢ ᱡᱤᱞ ᱦᱩᱭᱩᱜ ᱥᱮ ᱥᱩᱠᱨᱤ ᱡᱤᱞ ᱦᱩᱭᱩᱜ ᱦᱮᱸ ᱟᱨ ᱚᱱᱛᱮ ᱢᱮᱨᱚᱢ ᱡᱤᱞ ᱦᱩᱭᱩᱜ ᱢᱮᱨᱚᱢ ᱡᱤᱞ ᱫᱚ ᱵᱟᱝ ᱥᱤᱢ ᱡᱤᱞ ᱜᱮᱰᱮ ᱡᱤᱞ ᱥᱮ ᱵᱚᱭᱞᱟ ᱡᱤᱞ ᱦᱩᱭᱩᱜ ᱦᱮᱸᱥᱮ ᱚᱱᱟ ᱠᱚᱫᱚ ᱯᱳᱭᱞᱳ ᱵᱷᱟᱹᱜᱤ ᱞᱮᱠᱟ ᱥᱩᱱᱩᱢ ᱨᱮᱞᱮ ᱤᱥᱤᱱ ᱞᱟᱦᱟᱭᱟ ᱢᱟᱱᱮ ᱵᱷᱟᱹᱜᱤ ᱞᱮᱠᱟᱞᱮ ᱤᱥᱤᱱᱟ ᱢᱟᱱᱮ ᱥᱩᱱᱩᱢ ᱨᱮ ᱥᱩᱱᱩᱢ ᱢᱚᱥᱞᱟ ᱠᱚ ᱛᱮ ᱩᱛᱩᱟᱭᱞᱮ ᱵᱮᱥ ᱞᱮᱠᱟ ᱡᱮᱢᱚᱱ ᱡᱤᱞ ᱚᱱᱟ ᱵᱮᱨᱮᱞ ᱟᱞᱚ ᱛᱟᱦᱮᱱ ᱢᱟ ᱱᱟᱯᱟᱭ ᱛᱮ ᱤᱥᱤᱱᱚᱜ ᱢᱟ ᱦᱮᱸᱥᱮ ᱚᱱᱟ ᱵᱷᱟᱹᱜᱤ ᱞᱮ ᱤᱥᱤᱱ ᱠᱮᱜ ᱜᱮ ᱢᱚᱥᱞᱟ ᱵᱷᱤᱛᱤᱨ ᱨᱮ ᱡᱤᱞ ᱵᱷᱤᱛᱤᱨ ᱨᱮ ᱢᱚᱥᱞᱟ ᱠᱚ ᱵᱚᱞᱚᱱᱟ ᱟᱫᱚ ᱚᱱᱟ ᱯᱚᱨ ᱜᱮ ᱟᱬᱜᱚ ᱠᱟᱛᱮᱜ ᱚᱱᱮ ᱦᱚᱞᱚᱝ ᱥᱟᱶᱛᱮ ᱞᱮ ᱚᱱᱟ ᱩᱛᱩ ᱠᱚᱞᱮ ᱢᱮᱥᱟ ᱠᱮᱫ ᱜᱮ ᱟᱨᱞᱮ ᱥᱤᱯᱤᱭᱟ ᱟᱨ ᱯᱟᱛᱲᱟ ᱨᱮᱞᱮ ᱤᱭᱟᱹ ᱠᱮᱫ ᱜᱮ ᱟᱨ ᱚᱱᱛᱮ ᱢᱟ ᱯᱟᱛᱲᱟ ᱯᱤᱴᱷᱟᱹᱢᱟᱢ ᱵᱟᱰᱟᱭ ᱜᱮ᱾ ᱚᱠᱟ ᱞᱮᱠᱟ ᱛᱮᱭᱟᱨᱚᱜᱼᱟ ᱟᱫᱚ ᱟᱞᱮ ᱫᱚ ᱢᱚᱴᱟ ᱢᱚᱴᱟ ᱫᱚ ᱵᱟᱞᱮ ᱯᱟᱛᱲᱟ ᱯᱤᱴᱷᱟᱹᱟᱭ ᱛᱟᱦᱮᱱᱟ ᱟᱞᱮ ᱫᱚ ᱦᱚᱞᱚᱝ ᱫᱚ ᱫᱚᱢᱮ ᱢᱚᱴᱟ ᱫᱚ ᱵᱟᱞᱮ ᱞᱟᱜᱟᱣᱟ ᱯᱟᱛᱞᱟ ᱯᱟᱛᱞᱟ ᱟᱨ ᱮᱱᱠᱷᱟᱱ ᱯᱟᱛᱞᱟ ᱯᱟᱛᱞᱟ ᱞᱚᱜᱚᱱ ᱛᱮ ᱤᱥᱤᱱᱜᱼᱟ ᱟᱨ ᱵᱷᱤᱛᱤᱨ ᱨᱮ ᱦᱚᱸ ᱵᱮᱨᱮᱞ ᱫᱚ ᱵᱟᱝ ᱛᱟᱦᱮᱱᱟ᱾ ᱟᱫᱚ ᱟᱯᱮ ᱥᱮᱫ ᱜᱮ ᱛᱤᱱᱟᱹᱜ ᱢᱚᱴᱟ ᱢᱚᱴᱟ ᱥᱮ ᱯᱟᱛᱞᱟ ᱯᱟᱛᱞᱟ ᱯᱮ ᱯᱟᱛᱲᱟ ᱯᱤᱴᱷᱟᱹ ᱛᱟᱦᱮᱱᱟ
ᱟᱞᱮ ᱦᱚᱸ ᱚᱱᱠᱟ ᱯᱟᱛᱞᱟ ᱯᱟᱛᱞᱟ ᱜᱮᱞᱮ ᱯᱤᱴᱷᱟᱹᱭ ᱜᱮᱭᱟ ᱪᱮᱫᱟᱜ ᱵᱟᱝ ᱥᱮ ᱠᱟᱹᱴᱤᱡ ᱠᱟᱹᱴᱤᱡ ᱵᱷᱟᱜᱮ ᱧᱚᱜ ᱮᱱᱰᱮᱠᱷᱟᱱ ᱤᱥᱤᱱᱚᱜᱼᱟ, ᱵᱟᱠᱷᱟᱱ ᱫᱚ ᱵᱷᱤᱛᱤᱨ ᱨᱮ ᱵᱮᱨᱮᱞ ᱜᱮ ᱛᱟᱦᱮᱱᱟ ᱛᱚ᱾ ᱟᱨ ᱛᱟᱦᱚᱞᱮ ᱤᱭᱟᱹ ᱠᱚᱫᱚ ᱚᱱᱠᱟ ᱡᱮᱢᱚᱱ ᱯᱮᱸᱭᱟᱡᱽ ᱡᱮᱢᱚᱱ ᱟᱞᱮ ᱯᱮᱸᱭᱟᱡᱽ ᱠᱚᱫᱚ ᱵᱟᱨ ᱨᱚᱠᱚᱢᱟᱜ ᱜᱮᱞᱮ ᱢᱮᱥᱟᱭ ᱜᱮᱭᱟ ᱛᱟᱦᱚᱞᱮ ᱟᱯᱮ ᱫᱚ ᱯᱮᱸᱭᱟᱡᱽ ᱪᱮᱫ ᱞᱮᱠᱟᱱᱟᱜ ᱯᱮ ᱢᱮᱥᱟᱜᱼᱟ ᱡᱮᱢᱚᱱ ᱯᱮᱸᱭᱟᱡᱽ ᱥᱟᱹᱭ ᱛᱟᱯᱚᱨᱮ ᱯᱮᱸᱭᱟᱡᱽ ᱛᱟᱦᱚᱞᱮ ᱢᱮᱥᱟᱣᱟᱜ ᱜᱮᱭᱟ ᱵᱟᱨ ᱨᱚᱠᱚᱢᱟᱜ ᱟᱨ ᱟᱯᱮ ᱫᱚ ᱛᱟᱦᱚᱞᱮ ᱪᱮᱫ ᱞᱮᱠᱟ ᱯᱮ ᱢᱮᱥᱟᱜᱮ ᱜᱮᱭᱟ ᱚᱱᱟ
ᱦᱳᱭ ᱟᱞᱮᱥᱮᱫ ᱦᱚᱸ ᱵᱟᱱᱟᱨ ᱨᱚᱠᱚᱢᱟᱜ ᱯᱮᱡᱽ ᱢᱮᱱᱟᱜ ᱟᱠᱟᱫᱟ ᱢᱤᱫᱴᱮᱱ ᱫᱚ ᱦᱩᱭᱩᱜ ᱠᱟᱱᱟ ᱪᱷᱟᱹᱪᱤᱠ ᱯᱮᱸᱭᱟᱡᱽ ᱢᱤᱫᱴᱟᱝ ᱫᱚ ᱠᱟᱲᱟ ᱯᱮᱸᱭᱟᱡᱽ ᱥᱮ ᱜᱷᱚᱲᱟ ᱯᱮᱸᱭᱡᱽ ᱠᱚ ᱞᱟᱹᱭ ᱜᱮᱭᱟ ᱦᱮᱸ ᱚᱱᱟ ᱯᱮᱸᱭᱟᱡᱽ ᱵᱟᱱᱟᱨ ᱯᱮᱸᱭᱟᱡᱽ ᱜᱮᱞᱮ ᱢᱮᱥᱟ ᱫᱚᱞᱮ ᱢᱮᱥᱟᱣᱟ ᱟᱨ ᱥᱚᱵ ᱛᱷᱮᱠᱮ ᱡᱟᱹᱥᱛᱤ ᱥᱤᱵᱤᱞ ᱫᱚ ᱥᱤᱵᱤᱞᱟ ᱡᱟᱦᱟᱸ ᱫᱚ ᱪᱷᱟᱹᱪᱤ ᱯᱮᱸᱭᱟᱡᱽ ᱡᱟᱦᱟᱸ ᱫᱚ ᱡᱤᱞ ᱩᱛᱩ ᱠᱚᱨᱮ ᱦᱳᱭᱳᱜ ᱡᱟᱦᱟᱱ ᱩᱛᱩ ᱠᱚᱨᱮ ᱦᱳᱭᱳᱜ ᱳ ᱦᱩᱰᱤᱧᱟᱜ ᱯᱮᱸᱭᱟᱡᱽ ᱡᱟᱹᱥᱛᱤ ᱫᱚ ᱥᱤᱵᱤᱞᱟ ᱡᱟᱦᱟᱸ ᱫᱚ ᱪᱷᱟᱹᱪᱤ ᱯᱮᱭᱟᱡᱽ ᱵᱚᱱ ᱢᱮᱛᱟᱜ ᱠᱟᱱᱟ ᱟᱨ ᱪᱷᱟᱹᱪᱤ ᱯᱮᱭᱟᱡᱽ ᱫᱚ ᱥᱤᱵᱤᱞᱟ ᱟᱨᱚ ᱡᱟᱹᱥᱛᱤ ᱫᱚ ᱪᱮᱫᱟᱜ ᱱᱚᱜᱼᱚᱭ ᱡᱮᱢᱚᱱ ᱩᱫᱽᱜᱟᱹᱨ ᱫᱤᱱ ᱦᱮᱸᱥᱮ ᱫᱟᱜ ᱢᱟᱹᱰᱤᱢ ᱡᱚᱢᱟ ᱟᱫᱚ ᱩᱛᱩ ᱵᱟᱝ ᱛᱟᱦᱮᱱ ᱨᱮᱦᱚᱸ ᱵᱩᱞᱩᱝ ᱫᱟᱜ ᱢᱟᱹᱰᱤ ᱨᱮ ᱮᱢᱟ ᱠᱮᱫᱟ ᱦᱮᱸ ᱟᱨ ᱪᱷᱟᱹᱪᱤ ᱯᱮᱸᱭᱟᱡᱽ ᱮᱢ ᱡᱟ ᱜᱮᱨ ᱟᱲᱜᱩᱠᱚᱜᱼᱟ ᱛᱚ ᱡᱚᱢ ᱦᱚᱲᱢᱚ ᱟᱹᱰᱤ ᱥᱤᱵᱤᱞ ᱜᱮ ᱵᱩᱡᱩᱜᱼᱟ ᱟᱨ ᱡᱚᱢ ᱛᱮᱦᱚᱸ ᱠᱟᱹᱴᱤᱡ ᱜᱤᱫᱽᱨᱟᱹ ᱦᱚᱸ ᱪᱷᱟᱹᱪᱤ ᱯᱮᱸᱭᱟᱡᱽ ᱫᱚᱢᱮ ᱜᱮᱠᱚ ᱠᱩᱥᱤᱭᱟᱜ-ᱟ᱾ ᱛᱚ ᱵᱚᱭᱦᱟ ᱟᱯᱮᱥᱮᱫ ᱫᱚ ᱦᱚᱸᱜ ᱚᱭ ᱪᱷᱤᱹᱪᱟ ᱯᱮᱸᱭᱟᱡᱽ ᱠᱚᱫᱚ ᱯᱮ ᱪᱮᱫᱠᱟ ᱡᱟᱹᱟᱥᱛᱤ ᱯᱮ ᱠᱩᱥᱤᱭᱟᱜ ᱥᱮ ᱦᱟᱱᱟ ᱜᱷᱚᱲᱟ ᱯᱮᱸᱭᱟᱡᱽ ᱜᱮ ᱡᱟᱹᱥᱛᱤ ᱯᱮ ᱠᱩᱥᱤᱭᱟᱜᱼᱟ᱾
ᱟᱞᱮᱥᱮᱫ ᱫᱚ ᱱᱚᱣᱟ ᱞᱟᱹᱭ ᱵᱚᱞᱛᱮ ᱯᱮᱭᱟᱡᱽ ᱠᱚᱫᱚ ᱵᱷᱟᱜᱮ ᱠᱚ ᱪᱟᱥ ᱜᱮᱭᱟ ᱛᱟᱯᱚᱨᱮ ᱚᱱᱟ ᱠᱚᱫᱚ ᱩᱱᱟᱹᱜ ᱫᱚ ᱵᱟᱞᱮ ᱠᱩᱥᱤᱭᱟᱜᱼᱟ ᱨᱮᱦᱚᱸ ᱚᱱᱟ ᱪᱷᱟᱹᱪᱤ ᱯᱮᱸᱭᱟᱡᱽ ᱡᱟᱦᱟᱢ ᱞᱟᱹᱭ ᱫᱟ ᱚᱱᱟ ᱜᱚᱲᱟ ᱯᱮᱸᱭᱟᱡᱽ ᱜᱮ ᱵᱤᱥᱤ ᱞᱮ ᱠᱩᱥᱤᱭᱟᱜ ᱜᱮᱭᱟ᱾ ᱡᱟ ᱪᱷᱟᱪᱤ ᱯᱤᱭᱟᱡᱽ ᱴᱟᱜ ᱫᱚ ᱚᱱᱟ ᱫᱚ ᱮ ᱥᱳᱢᱚᱭ ᱜᱮᱞᱮ ᱞᱟᱜᱟᱣ ᱜᱮᱭᱟ ᱡᱟ ᱚᱱᱟ ᱯᱤᱴᱷᱟᱹ ᱥᱩᱢᱚᱭ ᱜᱮᱞᱮ ᱞᱟᱜᱟᱣ ᱜᱮᱭᱟ᱾ ᱵᱟᱠᱷᱟᱱ ᱚᱱᱟ ᱵᱟᱫᱽ ᱛᱮᱫᱚ ᱮᱴᱟᱜ ᱥᱚᱢᱚᱭ ᱫᱚ ᱵᱟᱞᱮ ᱞᱟᱜᱟᱣ ᱜᱮᱭᱟ ᱟᱨ ᱟᱯᱮ ᱫᱚ ᱪᱮᱫ ᱞᱮᱠᱟ ᱚᱱᱟ ᱫᱚ ᱮᱢᱱᱤ ᱥᱚᱢᱚᱭ ᱯᱮ ᱩᱛᱩ ᱵᱟᱲᱟᱭ ᱜᱮᱭᱟ ᱥᱮ ᱥᱩᱫᱩ ᱯᱤᱴᱷᱟᱹ ᱥᱩᱢᱚᱭ ᱯᱮ ᱢᱮᱥᱟᱜ ᱜᱮᱭᱟ ᱡᱟᱦᱟᱸᱟᱭ ᱪᱷᱟᱪᱤ ᱯᱤᱭᱟᱡᱽ ᱮᱢ ᱞᱟᱹᱭ ᱦᱚᱪᱚᱭ ᱫᱟ
ᱦᱳᱭ ᱚᱱᱟ ᱫᱚ ᱯᱤᱴᱷᱟᱹ ᱥᱚᱢᱚᱭ ᱦᱚᱸᱞᱮ ᱢᱮᱥᱟᱣᱟᱜ ᱜᱮᱭᱟ ᱪᱷᱟᱹᱪᱤ ᱯᱮᱸᱭᱟᱡᱽ ᱦᱮᱸᱥᱮ ᱟᱨ ᱩᱛᱩ ᱨᱮᱦᱚᱞᱮ ᱢᱮᱥᱟᱣᱟᱜ ᱜᱮᱭᱟ ᱪᱮᱫᱟᱜ ᱥᱮ ᱟᱞᱮ ᱯᱮ ᱫᱚ ᱚᱱᱟ ᱫᱚ ᱪᱷᱟᱹᱪᱤ ᱯᱮᱸᱭᱟᱡᱽ ᱜᱮ ᱡᱟᱹᱛᱤ ᱞᱮ ᱪᱟᱥ-ᱟ ᱜᱚᱲᱟ ᱯᱮᱸᱭᱟᱡᱽ ᱫᱚ ᱵᱟᱞᱮ ᱪᱟᱥᱟ ᱚᱱᱟ ᱠᱷᱟᱹᱛᱤᱨ ᱛᱮ ᱛᱮ ᱟᱞᱮ ᱫᱚ ᱮ ᱚᱱᱟᱜᱮ ᱩᱛᱩ ᱠᱚᱨᱮᱞᱮ ᱢᱮᱥᱟᱣᱟᱜ ᱛᱟᱦᱮᱱ ᱜᱮᱭᱟ ᱟᱨ ᱵᱚ ᱪᱷᱚᱨ ᱫᱤᱱ ᱠᱚᱨᱮᱱᱟᱜ ᱚᱱᱟ ᱤᱭᱟᱹ ᱞᱮ ᱪᱟᱥ ᱠᱟᱜᱼᱟ ᱡᱟᱦᱟᱸ ᱫᱚ ᱠᱷᱟᱹᱪᱤ ᱯᱮᱸᱭᱟᱡᱽ ᱫᱚ ᱟᱫᱚ ᱟᱯᱮ ᱥᱮᱫ ᱫᱚ ᱜᱷᱚᱲᱟ ᱯᱮᱭᱟᱡᱽ ᱜᱮ ᱡᱟᱹᱥᱛᱤ ᱯᱮ ᱪᱟᱥ ᱟ ᱥᱮ
ᱦᱳᱭ ᱦᱳᱭ ᱦᱳᱭ ᱟᱫᱚ ᱚᱱᱟ ᱠᱚᱜᱮ ᱟᱫᱚ ᱚᱱᱟᱜᱮ ᱵᱤᱥᱤ ᱠᱚ ᱠᱩᱥᱤᱭᱟᱜ ᱜᱮᱭᱟ ᱛᱚ ᱟ ᱚᱱᱟ ᱡᱚᱛᱚ ᱪᱷᱟᱪᱤ ᱯᱤᱡᱟᱽ ᱫᱚ ᱵᱟᱠᱚ ᱠᱩᱥᱤᱭᱟᱜ ᱜᱮᱭᱟ ᱩᱱᱟᱹᱜ᱾ ᱟᱫᱚ ᱪᱟᱥ ᱦᱚᱸ ᱩᱱᱟᱹᱜ ᱜᱮ ᱵᱷᱟᱜᱤ ᱜᱮ ᱪᱟᱥ ᱦᱩᱭᱩᱜ ᱜᱮᱭᱟ᱾ ᱛᱟᱦᱚᱞᱮ ᱟᱫᱚ ᱮᱪᱮᱫ ᱠᱚᱫᱚᱯᱮ ᱪᱟᱥ ᱜᱮᱭᱟ ᱥᱮ ᱵᱟᱝ ᱨᱚᱥᱩᱱ ᱠᱚ ᱪᱟᱥ ᱜᱮᱭᱟ ᱵᱟᱝ ᱟᱯᱮ ᱥᱮᱫ ᱫᱚ?
ᱦᱩᱭ ᱵᱚᱭᱦᱟ ᱨᱥᱩᱱ ᱟᱫᱟ ᱥᱟᱥᱟᱝ ᱠᱚᱦᱚ ᱪᱟᱥ ᱫᱚᱞᱮ ᱪᱟᱥ ᱜᱮᱭᱟ ᱠᱷᱟᱹᱞᱤ ᱡᱤᱨᱟᱹ ᱵᱟᱫ ᱠᱟᱛᱮᱫ ᱱᱚᱛᱮ ᱡᱟᱦᱟᱸ ᱧᱮᱞᱚᱜᱼᱟ ᱫᱤᱱᱟᱹ ᱦᱚᱸᱞᱮ ᱪᱟᱥ ᱫᱚᱞᱮ ᱪᱟᱥᱟ ᱫᱷᱩᱱᱟᱹ ᱥᱟᱥᱟᱝ ᱟᱫᱟ ᱨᱚᱥᱩᱱ ᱯᱮᱸᱭᱟᱡᱽ ᱚᱱᱟ ᱠᱚ ᱫᱚᱞᱮ ᱪᱟᱥ ᱜᱮᱭᱟ ᱡᱤᱨᱟᱹ ᱛᱮᱫ ᱜᱮ ᱵᱟᱞᱮ ᱪᱟᱥ ᱟ ᱫᱷᱚᱱᱤᱭᱟᱹ ᱯᱟᱛᱤ ᱫᱚᱞᱮ ᱪᱟᱥ ᱜᱮᱭᱟ᱾ ᱟᱫᱚ ᱟᱯᱮᱫᱚ ᱪᱮᱫ ᱪᱮᱫ ᱚᱱᱟ ᱢᱚᱥᱞᱟ ᱠᱚ ᱯᱟᱛᱤ ᱠᱚᱫᱚᱯᱮ ᱪᱟᱥᱟ?
ᱦᱳᱭ ᱢᱚᱥᱞᱟ ᱵᱚᱞᱛᱮ ᱟᱞᱮ ᱦᱚᱸ ᱚᱱᱠᱟ ᱜᱮᱞᱮ ᱪᱟᱥ ᱜᱮᱭᱟ ᱡᱮᱢᱚᱱ ᱡᱤᱨᱟᱹ ᱠᱚᱜᱮ ᱵᱟᱞᱮ ᱪᱟᱥᱟ ᱵᱟᱠᱷᱟᱱ ᱟᱫᱟ ᱨᱟᱹᱥᱩᱱ ᱚᱱᱟ ᱠᱚᱫᱚ ᱯᱩᱨᱟᱹ ᱞᱮ ᱨᱚᱦᱚᱭ ᱜᱮᱭᱟ ᱯᱮᱸᱭᱟᱡᱽ ᱦᱚᱞᱮ ᱨᱚᱦᱚᱭ ᱜᱮᱭᱟ ᱛᱟᱯᱚᱨᱮ ᱰᱟᱹᱞ ᱦᱚᱸ ᱠᱟᱹᱴᱤᱡ ᱠᱚ ᱫᱟᱹᱞ ᱦᱚᱨᱮ ᱠᱟᱹᱴᱤᱡ ᱡᱟᱦᱟᱸ ᱡᱚᱢ ᱞᱮᱠᱟ ᱱᱮᱛᱟᱨ ᱫᱚᱞᱮ ᱨᱚᱦᱚᱭ ᱜᱮᱭᱟ ᱾ ᱛᱟᱦᱚᱞᱮ ᱟᱯᱮ ᱥᱮᱫ ᱫᱚ ᱫᱟᱹᱞ ᱠᱚᱫᱚᱯᱮ ᱨᱚᱦᱚᱭ ᱵᱟᱲᱟᱭ ᱜᱮᱭᱟ ᱥᱮ ᱵᱟᱝ?
ᱦᱳᱭ ᱫᱟᱹᱞ ᱫᱚ ᱥᱟᱱᱟᱢ ᱫᱟᱹᱞ ᱜᱮᱞᱮ ᱨᱚᱦᱚᱭᱟ ᱨᱟᱦᱮᱲ ᱫᱟᱹᱞ ᱦᱩᱭᱩᱜ ᱨᱟᱢᱲᱟ ᱫᱟᱹᱞ ᱦᱩᱭᱩᱜ ᱦᱮᱸᱥᱮ ᱛᱟᱯᱚᱨᱮ ᱠᱮᱥᱨᱤ ᱫᱟᱹᱞ, ᱢᱩᱜᱽ ᱫᱟᱹᱞ, ᱢᱟᱥᱨᱤ ᱫᱟᱹᱞ ᱥᱟᱱᱟᱢ ᱫᱟᱹᱞ ᱜᱮ ᱟᱨ ᱫᱟᱹᱞ ᱫᱚ ᱟᱞᱮ ᱱᱤᱡᱮ ᱛᱮᱜᱮ ᱯᱤᱥᱟᱹᱣᱟ ᱡᱟᱦᱟᱸ ᱫᱚ ᱫᱷᱤᱨᱤ ᱢᱮᱱᱟᱜ ᱟᱠᱟᱫ ᱛᱟᱞᱮᱭᱟ ᱜᱳᱞ ᱜᱳᱞ ᱞᱮ ᱟᱹᱪᱩᱨᱟ ᱚᱱᱟ ᱫᱷᱤᱨᱤ ᱨᱮᱜᱮ ᱯᱤᱥᱟᱹᱜ ᱛᱟᱞᱮᱭᱟ ᱟᱨ ᱡᱟᱦᱟᱸ ᱫᱚ ᱜᱚᱜᱚ ᱛᱟᱠᱚ ᱤᱭᱟᱹ ᱛᱟᱠᱚ ᱠᱚ ᱯᱤᱥᱟᱹᱣᱟ ᱡᱟᱦᱟᱸ ᱫᱚ ᱫᱟᱹᱫᱩ ᱛᱟᱠᱚᱣᱟᱜ ᱵᱤᱫᱟᱹᱞ ᱠᱷᱚᱱ ᱜᱮ ᱢᱮᱱᱟᱜᱼᱟ ᱱᱤᱛ ᱫᱷᱟᱹᱵᱤᱡ ᱦᱚᱸ ᱚᱱᱟ ᱫᱷᱤᱨᱤ ᱦᱚᱸ ᱢᱮᱱᱟᱜᱟ ᱥᱟᱶᱛᱮ ᱡᱟᱦᱟᱸ ᱫᱚ ᱰᱷᱤᱝᱠᱤ ᱦᱚᱸ ᱢᱮᱱᱟᱜ ᱟᱠᱟᱫᱟ ᱢᱟ ᱵᱚᱭᱦᱟ ᱞᱟᱹᱭ ᱢᱮ ᱪᱮᱫ ᱮᱢ ᱞᱟᱹᱭ
ᱟᱪᱪᱷᱟ ᱞᱟᱹᱭ ᱫᱟᱹᱧ ᱛᱟᱦᱚᱞᱮ ᱚᱱᱟ ᱫᱟᱹᱞ ᱨᱟᱥᱮ ᱡᱮᱢᱚᱱ ᱚᱱᱟ ᱠᱩᱨᱛᱷᱤ ᱰᱟᱹᱞ ᱠᱚᱫᱚ ᱯᱮ ᱪᱟᱥ ᱜᱮᱭᱟ ᱥᱮ ᱵᱟᱝ ᱟᱞᱮᱥᱮᱫ ᱚᱱᱟ ᱠᱩᱨᱛᱤ ᱰᱟᱹᱞ ᱠᱚᱞ ᱪᱟᱥ ᱵᱟᱲᱟᱭ ᱜᱮᱭᱟ ᱵᱷᱟᱭ ᱜᱮᱭᱟ ᱠᱩᱨᱛᱤ